ᱦᱮᱞᱳ᱾
ᱦᱮᱞᱳ᱾ ᱦᱮᱸ ᱡᱚᱦᱟᱨ ᱜᱮ ᱜᱚᱝᱠᱮ᱾
ᱦᱮᱞᱳ, ᱦᱮᱞᱳ᱾
ᱦᱮᱸ ᱜᱚᱝᱠᱮ ᱵᱮᱥ ᱦᱮᱸ ᱵᱮᱥ ᱪᱮᱦᱨᱟ ᱟᱸᱡᱚᱢᱚᱜ ᱠᱟᱱᱟ ᱜᱚᱢᱠᱮ, ᱡᱚᱦᱟᱨ ᱜᱮ᱾
ᱦᱳᱭ ᱜᱚᱢᱠᱮ ᱠᱟᱴᱤᱡ ᱟᱨ ᱡᱟᱴᱤᱡ ᱡᱳᱨᱧᱚᱸᱜ ᱠᱟᱹ ᱴᱤᱡ ᱵᱤᱱ ᱵᱷᱩᱞᱤ
ᱠᱟᱹᱴᱤᱡ ᱟ ᱡᱳᱨ ᱧᱚᱜ ᱞᱤᱧ ᱨᱚᱲᱟ ᱚᱱᱟ ᱵᱮᱱ ᱞᱟᱹᱭ ᱫᱟ? ᱦᱮᱸ ᱦᱮᱸ ᱜᱚᱝᱠᱮ ᱠᱟᱴᱤᱡ ᱡᱳᱨ ᱧᱚᱜ ᱨᱤᱧ ᱨᱚᱲᱟ ᱤᱱᱟᱹ ᱜᱮᱵᱮᱱ ᱞᱟᱹᱭ ᱫᱟ?
ᱦᱳᱭ ᱦᱳᱭ ᱜᱚᱝᱠᱮ᱾
ᱵᱷᱚᱞᱤᱭᱟᱢ ᱞᱤᱧ ᱮᱢ, ᱦᱮᱸ ᱜᱚᱝᱠᱮ ᱵᱷᱚᱞᱤᱭᱟᱢ ᱞᱤᱧ ᱮᱢ ᱠᱟᱫᱟ ᱜᱚᱝᱠᱮ᱾ ᱟᱪᱪᱷᱟ ᱜᱚᱝᱠᱮ ᱮᱸ ᱛᱟᱦᱚᱞᱮ ᱪᱮᱫ ᱞᱮᱠᱟ ᱢᱮᱱᱟᱜ ᱵᱤᱱᱟ?
ᱦᱳᱭ ᱜᱚᱝᱠᱮ ᱱᱤᱭᱟᱹ ᱫᱷᱟᱨᱟ ᱫᱚ ᱱᱟᱯᱟᱭ ᱵᱟᱲᱟ ᱜᱮ ᱢᱮᱱᱟᱜ ᱞᱤᱧᱟᱹ᱾
ᱚ᱾ ᱛᱟᱦᱚᱞᱮ ᱜᱚᱝᱠᱮ ᱟ ᱮᱠᱷᱚᱱ ᱫᱚ ᱪᱮᱫ ᱠᱚ ᱵᱮᱱ ᱪᱤᱠᱟᱹ ᱵᱟᱲᱟᱭᱫᱟ?
ᱜᱚᱢᱠᱮ ᱱᱤᱛᱚᱜ ᱫᱚ ᱢᱟᱞᱤᱧ ᱜᱤᱛᱤᱡ ᱵᱟᱲᱟᱣ ᱠᱟᱱᱟ ᱱᱤᱛᱚᱜ ᱫᱚ ᱟᱫᱚ ᱫᱟᱠᱟ ᱠᱚ ᱡᱚᱢ ᱞᱤᱧ ᱪᱟᱞᱟᱜ ᱞᱟᱹᱜᱤᱫ᱾ ᱟᱫᱚ ᱚᱱᱟᱜᱮ ᱦᱟᱸᱜ ᱵᱤᱞᱤ ᱞᱤᱧ ᱵᱷᱟᱹᱡᱤᱭᱟ ᱥᱮ ᱵᱟᱝ ᱵᱟᱞᱤᱧ ᱵᱩᱡᱽ ᱫᱟᱲᱮᱭᱟᱜ ᱠᱟᱱᱟ ᱦᱟᱸᱜ᱾
ᱚ ᱜᱚᱢᱠᱮ ᱛᱟᱦᱚᱞᱮ ᱟ ᱟᱵᱮᱱ ᱫᱚ ᱦᱩᱸᱻ ᱟ ᱪᱮᱫ ᱠᱚᱵᱮᱱ ᱠᱟᱹᱢᱤ ᱵᱟᱲᱟᱭ ᱛᱟᱦᱮᱸᱱ ᱜᱮᱭᱟ?
ᱳᱭ ᱠᱟᱹᱢᱤ ᱵᱟᱲᱟ ᱫᱚ ᱟᱹᱞᱤᱧ ᱫᱚ ᱚᱱᱟ ᱵᱤᱞᱰᱤᱝ ᱠᱚᱞᱤᱧ ᱴᱷᱚᱠᱟᱣ ᱵᱟᱲᱟᱭ ᱛᱟᱦᱮᱸᱱᱟ᱾
ᱪᱮᱫ ᱠᱚ?
ᱵᱤᱞᱰᱤᱝ ᱠᱚᱞᱤᱧ ᱴᱷᱚᱠᱟᱣ ᱵᱟᱲᱟᱭᱫᱟ ᱢᱟᱱᱮ ᱵᱤᱞᱰᱤᱝ ᱞᱤᱧ ᱵᱮᱱᱟᱣᱟ᱾
ᱥᱮ ᱪᱮᱫ ᱵᱮᱱ ᱞᱟᱹᱭᱫᱟ?
ᱜᱚᱝᱠᱮ ᱵᱤᱞᱰᱤᱝ ᱵᱤᱞᱰᱤᱝ᱾
ᱵᱤᱞᱰᱤᱝ ᱚ, ᱵᱤᱞᱰᱤᱝ ᱵᱮᱱ ᱵᱟᱱᱟᱣ ᱞᱟᱹᱜᱤᱫ?
ᱦᱳᱭ ᱚᱱᱟ ᱵᱤᱞ
ᱴᱷᱤᱠ ᱜᱮᱭᱟ ᱜᱚᱝᱠᱮ᱾ ᱮᱸᱜ ᱦᱮᱸ ᱦᱮᱸ ᱦᱮᱸ ᱵᱮᱥ ᱪᱮᱦᱨᱟ ᱵᱮᱥ ᱪᱮᱦᱨᱟ ᱵᱟᱱᱟᱣ ᱵᱮᱱ ᱜᱚᱢᱠᱮ ᱵᱩᱡᱽ ᱫᱟᱢ ᱥᱮ᱾ ᱮᱠᱫᱚᱢ᱾ ᱟᱪᱪᱷᱟ ᱟ ᱛᱤᱱᱟᱹᱜ- ᱛᱤᱱᱟᱹᱜ ᱢᱟ ᱛᱤᱱᱟᱹᱜ ᱛᱟᱞᱟ ᱵᱮᱱ ᱵᱟᱱᱟᱣ ᱞᱟᱹᱜᱤᱫ ᱜᱚᱝᱠᱮ? ᱵᱩᱨᱡ ᱠᱷᱟᱹᱞᱤᱯᱟ ᱞᱮᱠᱟᱱᱟᱜ ᱵᱮᱱ ᱵᱮᱱᱟᱣ ᱞᱟᱹᱜᱤᱫ?
ᱚᱱᱟ ᱠᱷᱚᱱ ᱦᱚᱸ ᱢᱟᱨᱟᱝ ᱧᱚᱜ ᱞᱤᱧ ᱢᱚᱱᱮᱭ ᱠᱟᱫᱟ ᱛᱚ ᱟᱫᱚ ᱪᱤᱠᱟᱹᱜ ᱠᱟᱱᱟ ᱦᱟᱸᱜ ᱞᱮᱵᱟᱨ ᱠᱚᱜᱮ ᱵᱟᱹᱞᱤᱧ ᱧᱟᱢᱮᱫ ᱠᱚᱣᱟ ᱜᱚᱝᱠᱮ᱾
ᱵᱟ ᱵᱟ ᱜᱚᱢᱠᱮ ᱵᱟ ᱵᱟ ᱵᱟ ᱡᱚᱦᱟᱨ ᱜᱮ ᱡᱚᱦᱟᱨ ᱫᱚ ᱵᱟᱝ ᱚ ᱜᱚᱝᱠᱮ ᱤᱭᱟᱹ ᱤᱭᱟᱹᱧ ᱮᱢᱟᱵᱮᱱ ᱠᱟᱱᱟ ᱪᱮᱫ ᱠᱚ ᱞᱟᱹᱭᱟ ᱟᱻ ᱟᱹᱰᱤ ᱱᱟᱯᱟᱭ ᱥᱟᱺᱦᱤᱡ ᱡᱩᱛ ᱡᱩᱛ ᱵᱮᱱ ᱮᱠᱫᱚᱢ᱾ ᱵᱩᱡ ᱵᱩᱨᱡ ᱠᱷᱟᱞᱤᱯᱷᱟ ᱠᱷᱚᱱᱟᱜ ᱰᱚᱵᱚᱞ ᱡᱩᱞᱵᱮᱱ ᱵᱩᱡ ᱫᱟᱵᱮᱱ ᱥᱮ?
ᱦᱳᱭ ᱜᱚᱝᱠᱮ ᱡᱟᱦᱟᱸ ᱛᱤᱥ ᱵᱮᱱ ᱦᱤᱡᱩᱜ ᱠᱷᱟᱱᱵᱤᱱ ᱟᱹᱞᱤᱧ ᱥᱮᱫ ᱨᱮ ᱵᱮᱱ ᱠᱚᱱᱴᱟᱠᱟ ᱵᱩᱡ ᱫᱟᱹᱵᱤᱱ?
ᱦᱮᱸ, ᱜᱚᱝᱠᱮ ᱛᱟᱦᱚᱞᱮ ᱟᱹᱞᱤᱧ ᱫᱚ ᱵᱚᱦᱩᱛ ᱠᱚᱥᱴᱚ ᱨᱮ ᱢᱮᱱᱟᱜ ᱞᱤᱧᱟ ᱜᱚᱢᱠᱮ ᱟᱹᱞᱤᱧ ᱫᱚ ᱪᱮᱫ ᱞᱤᱧ ᱞᱟᱹᱭᱟ?
ᱛᱮ ᱜᱚᱝᱠᱮ?
ᱜᱚᱝᱠᱮ ᱡᱤᱣᱤ ᱡᱩᱨᱤ ᱫᱟᱹᱲ ᱵᱟᱹᱜᱤᱭᱟᱫ ᱞᱤᱧᱟᱭ ᱜᱚᱝᱠᱮ᱾ ᱟᱹᱰᱤ ᱠᱚᱥᱴᱚ ᱨᱮ ᱢᱮᱱᱟᱜ ᱞᱤᱧᱟ ᱾
ᱟᱫᱚ ᱜᱚᱢᱠᱮ ᱪᱮᱫ ᱠᱚ ᱯᱟᱪᱷᱮ ᱠᱷᱟᱹᱯᱟᱨᱤ ᱵᱟᱲᱟᱭᱱᱟ ᱥᱮ ᱵᱤᱱ ᱫᱟᱞ ᱵᱟᱲᱟ ᱠᱮᱫᱮᱭᱟ ᱜᱚᱢᱠᱮ?
ᱜᱚᱝᱠᱮ ᱯᱟᱹᱣᱨᱟᱹ ᱧᱩ ᱠᱟᱛᱮ ᱞᱤᱧ ᱫᱟᱞ ᱵᱟᱲᱟ ᱠᱮᱫᱮᱭᱟ ᱾
ᱟᱫᱚ ᱟᱹᱵᱤᱱ ᱦᱚᱸ ᱜᱚᱝᱠᱮ ᱵᱟᱹᱵᱤᱱ ᱵᱩᱡ ᱫᱟᱲᱮᱜ ᱠᱟᱱᱟ ᱜᱚᱢᱠᱮ ᱯᱟᱹᱣᱨᱟᱹ ᱧᱩ ᱠᱟᱛᱮ
ᱦᱚᱸ ᱜᱚᱝᱠᱮ ᱯᱟᱹᱣᱨᱟᱹ ᱧᱩ ᱠᱟᱛᱮᱫ ᱫᱚ ᱪᱤᱠᱟᱹ ᱛᱮᱞᱤᱧ ᱫᱤᱥᱟᱹᱭᱟ ᱟᱫᱚ ᱜᱚᱝᱠᱮ?
ᱮᱢᱚᱱ ᱞᱤᱧ ᱧᱩ ᱜᱚᱫ ᱠᱮᱫᱟ ᱜᱚᱢᱠᱮ ᱡᱟᱦᱟᱸᱱᱟᱜ ᱤᱭᱟᱹ ᱞᱮᱠᱟ ᱜᱚᱢᱠᱮ ᱾
ᱟᱹᱰᱤ ᱦᱮᱲᱮᱢ ᱜᱮᱞᱤᱧ ᱵᱩᱡ ᱠᱮᱫᱟ ᱯᱩᱭᱭᱞᱩ ᱫᱷᱟᱣ ᱜᱚᱢᱠᱮ ᱮᱠᱫᱚᱢ ᱵᱩᱡ ᱜᱮ ᱵᱟᱹᱞᱤᱧ ᱵᱩᱡ ᱫᱟᱲᱮᱭᱟᱫᱟ ᱜᱚᱝᱠᱮ ᱾
ᱵᱮ ᱵᱤᱧ ᱜᱚᱢᱠᱮ
ᱛᱟᱦᱞᱮ ᱜᱚᱝᱠᱮ ᱟᱸᱻ ᱯᱟᱲᱦᱟᱣ ᱠᱚᱫᱚ ᱯᱟᱲᱦᱟᱣ ᱠᱚᱫᱚ ᱵᱮᱱ ᱯᱟᱲᱦᱟᱣ ᱵᱟᱲᱟ ᱠᱟᱫᱟ ᱥᱮ ᱜᱚᱝᱠᱮ ᱛᱤᱱᱟᱹᱜ ᱥᱟᱺᱜᱤᱧ ᱵᱮᱱ ᱯᱟᱲᱦᱟᱣ ᱟᱠᱟᱱᱟ?
ᱜᱚᱝᱠᱮ ᱟᱹᱞᱤᱧ ᱯᱟᱲᱦᱟᱣ ᱫᱚ ᱚᱞ ᱵᱚᱞᱚᱜᱼᱟ ᱵᱚᱞᱚ ᱜᱚᱜ ᱵᱚᱞᱚ ᱚᱱᱟ ᱫᱚᱞᱤᱧ ᱯᱟᱲᱦᱟᱣᱟ ᱾ ᱵᱚᱞᱚᱜᱼᱟ ᱵᱚᱞᱚᱜᱼᱟ ᱚᱱᱟ ᱠᱚᱜᱮᱧ ᱯᱟᱲᱦᱟᱣ ᱠᱟᱫᱟ ᱚᱱᱟ ᱠᱷᱚᱱ ᱵᱟᱹᱲᱛᱤ ᱵᱟᱹᱞᱤᱧ ᱯᱟᱲᱦᱟᱣ ᱟᱠᱟᱱᱟ ᱾
ᱚ ᱟᱹᱞᱤᱧ ᱦᱚᱸ ᱜᱚᱝᱠᱮ ᱮ ᱯᱷᱳᱨ ᱟᱞᱩ ᱵᱤ ᱯᱷᱳᱨ ᱵᱚᱞ ᱥᱤ ᱯᱷᱚᱨ ᱥᱤ ᱯᱚᱨ ᱠᱮᱴ ᱤᱱᱟᱹ ᱠᱚᱜᱮᱞᱤᱧ ᱯᱟᱲᱦᱟᱣ ᱟᱠᱟᱫᱟ ᱜᱚᱝᱠᱮ ᱟᱫᱚ ᱵᱮᱥᱤ ᱥᱟᱺᱜᱤᱧ ᱫᱚ ᱵᱟᱹᱞᱤᱧ ᱯᱟᱲᱦᱟᱣ ᱟᱠᱟᱫᱟ ᱾ ᱞᱟᱹᱭ ᱞᱮᱠᱷᱟᱱ ᱫᱚ ᱟᱹᱞᱤᱧ ᱫᱚ ᱠᱟᱹᱴᱤᱡ ᱞᱤᱧ ᱢᱩᱨᱠᱷ ᱜᱮᱭᱟ ᱾
ᱦᱮᱸ ᱾ ᱜᱚᱝᱠᱮ ᱡᱚᱛᱚ ᱦᱚᱲ ᱜᱮ ᱡᱩᱫᱤ ᱵᱚᱱ ᱪᱟᱹᱠᱨᱤᱭᱟ ᱛᱟᱦᱞᱮ ᱚᱠᱚᱭ ᱫᱚ
ᱦᱮᱸ ᱦᱮᱸ ᱦᱮᱸ ᱦᱮᱸᱜᱚᱝᱠᱮ ᱴᱷᱤᱠ ᱦᱮᱸ ᱜᱚᱢᱠᱮ ᱱᱚᱜᱼᱚᱭ ᱛᱚ ᱫᱟᱜ ᱵᱟᱲᱟᱭᱮᱫᱟᱭ ᱛᱟᱦᱚᱞᱮ ᱜᱚᱝᱠᱮ ᱦᱟᱹᱠᱩ ᱥᱟᱵ ᱠᱚᱫᱚᱵᱮᱱ ᱪᱟᱞᱟᱣ ᱵᱟᱲᱟᱜ ᱠᱟᱱ ᱜᱮᱭᱟ ᱥᱮ ᱵᱟᱝ ᱾
ᱵᱟᱝ ᱜᱚᱝᱠᱮ ᱟᱹᱞᱤᱧ ᱫᱚ ᱦᱟᱹᱠᱩ ᱥᱟᱵ ᱫᱚ ᱵᱟᱹᱞᱤᱧ ᱥᱟᱵ ᱠᱚᱣᱟ ᱟᱹᱞᱤᱧ ᱫᱚ ᱚᱱᱮ ᱟᱞᱮ ᱚᱸᱰᱮ ᱚᱲᱟᱜ ᱨᱮᱜᱮ ᱾
ᱚᱱᱮ ᱡᱟᱦᱟᱸ ᱟᱹᱞᱤᱧ ᱛᱟᱞᱟ ᱨᱮᱱᱟᱜ ᱡᱟᱦᱟᱸᱟᱜ ᱚᱲᱟᱜ ᱢᱮᱱᱟᱜ ᱛᱟᱹᱞᱤᱧᱟ ᱚᱱᱟ ᱚᱲᱟᱜ ᱨᱮᱜᱮ ᱥᱩᱢᱤᱝᱯᱩᱨ ᱢᱮᱱᱟᱜ ᱛᱟᱹᱞᱤᱧᱟ ᱾
ᱚᱻ
ᱟᱫᱚ ᱚᱸᱰᱮ ᱜᱮ ᱦᱟᱹᱠᱩ ᱠᱚᱞᱤᱧ ᱟᱲᱟᱜ ᱟᱠᱟᱫ ᱠᱚᱣᱟ ᱚᱸᱰᱮ ᱜᱮ ᱟᱹᱞᱤᱧ ᱫᱚ ᱾ ᱚᱱᱠᱟ ᱵᱟᱦᱨᱮ ᱫᱚ ᱵᱟᱹᱞᱤᱧ ᱥᱟᱵ ᱚᱸᱰᱮ ᱦᱟᱹᱠᱩ ᱞᱮ ᱪᱟᱥ ᱠᱚᱣᱟ ᱟᱨ ᱚᱸᱰᱮ ᱜᱮᱞᱮ ᱥᱟᱵ ᱠᱚᱜᱮᱭᱟᱞ ᱟᱞᱮ ᱫᱚ ᱾
ᱜᱚᱢᱠᱮ ᱛᱟᱦᱚᱞᱮ ᱛᱚ ᱟᱯᱮᱱᱟᱜ ᱫᱚ ᱵᱷᱟᱹᱜᱤ ᱜᱮ ᱦᱩᱭᱩᱜ ᱠᱟᱱᱟ ᱜᱚᱝᱠᱮ ᱾
ᱦᱳᱭ ᱜᱚᱝᱠᱮ ᱟᱞᱮ ᱫᱚ ᱟᱹᱞᱤᱧ ᱫᱚ ᱫᱚᱢᱮ ᱞᱤᱧ ᱠᱤᱥᱟᱹᱬ ᱧᱚᱜ ᱜᱮ ᱜᱚᱝᱠᱮ ᱦᱮᱞᱤᱠᱯᱴᱟᱨ ᱢᱮᱱᱟᱜ ᱛᱟᱹᱞᱤᱧᱟ ᱪᱷᱟᱛ ᱨᱮᱞᱤᱧ ᱫᱚᱦᱚ ᱟᱠᱟᱫᱟ ᱾
ᱚᱻ ᱦᱮᱸ ᱪᱮᱫ ᱵᱮᱱ ᱡᱤᱱᱫᱮᱜᱤ ᱵᱮᱱ ᱠᱟᱴᱟᱣ ᱮᱫᱟ ᱜᱚᱢᱠᱮ ᱾ ᱡᱩᱫᱤ ᱟᱵᱮᱱ ᱞᱮᱠᱟ ᱛᱟᱦᱮᱸ ᱠᱚᱜ ᱥᱟᱱᱟᱹᱧ ᱠᱮᱭᱟ ᱜᱚᱢᱠᱮ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱭᱟ ᱜᱚᱢᱠᱮ ᱾
ᱜᱚᱢᱠᱮ ᱤᱱᱟᱹ ᱠᱷᱟᱡ ᱾
ᱵᱟᱝ ᱜᱚᱢᱠᱮ ᱢᱮᱦᱱᱚᱛ ᱠᱟᱛᱮᱫ ᱠᱤᱱᱛᱩ ᱚᱞ ᱵᱟᱹᱞᱤᱧ ᱜᱟᱱ ᱮᱫᱟ ᱜᱚᱢᱠᱮ ᱪᱮᱫ ᱞᱤᱧ ᱞᱟᱹᱭᱟ ᱾
ᱜᱚᱝᱠᱮ ᱟᱹᱵᱤᱱ ᱫᱚ ᱚᱱᱮ ᱵᱤᱱ ᱢᱮᱱᱟ ᱚᱱᱟ ᱠᱚ ᱜᱚᱝᱠᱮ ᱚᱱᱮ ᱚᱱᱠᱟ ᱯᱟᱹᱨᱣᱟᱹ ᱧᱩ ᱛᱮ ᱠᱟᱛᱮ ᱡᱩᱫᱤ ᱵᱟᱹᱵᱤᱱ ᱫᱟᱲᱮᱭᱟᱜ ᱚᱱᱟ ᱫᱚ ᱢᱮᱦᱱᱚᱛ ᱦᱩᱭᱤᱱ ᱛᱟᱹᱵᱤᱱᱟ ᱜᱚᱢᱠᱮ ᱚᱱᱟ ᱫᱚ ᱾
ᱦᱮᱸ ᱜᱚᱢᱠᱮ ᱚᱱᱟ ᱫᱚ ᱢᱮᱦᱱᱚᱛ ᱠᱟᱛᱮ ᱜᱮᱥᱮ ᱫᱟᱞᱮ ᱠᱟᱱᱟ ᱜᱚᱢᱠᱮ᱾ ᱡᱟᱦᱟᱸ ᱫᱚ ᱡᱚᱛᱚ ᱦᱚᱲ ᱫᱚ ᱦᱟᱸᱜ ᱟᱢᱟᱝ ᱠᱚ ᱫᱟᱞ ᱠᱚ ᱛᱟᱦᱮᱱᱟ᱾ ᱟᱹᱞᱤᱧ ᱜᱮᱞᱤᱧ ᱪᱮ ᱩᱱᱟᱹᱜ ᱢᱮᱦᱱᱚᱛ ᱠᱟᱛᱮ ᱞᱤᱧ ᱫᱟᱞᱮ ᱠᱟᱱᱟ ᱜᱚᱝᱠᱮ᱾ ᱛᱟᱦᱚᱞᱮ ᱪᱮᱫᱟᱜ ᱵᱟᱞᱤᱧ ᱠᱩᱥᱟᱹᱲᱚᱜᱼᱟ᱾
ᱦᱳᱭ ᱦᱳᱭ᱾
ᱴᱷᱤᱜ ᱜᱤᱧ ᱞᱟᱹᱭ ᱠᱟᱫᱟ ᱥᱮ ᱵᱟᱝ ᱜᱚᱝᱠᱮ?
ᱦᱳᱭ ᱜᱚᱢᱠᱮ ᱮᱫᱚᱢ ᱴᱷᱤᱠ ᱠᱟᱛᱷᱟ᱾ ᱱᱚᱣᱟ ᱫᱚ ᱮᱫᱚᱢᱚᱢ ᱱᱤᱜ ᱠᱟᱛᱷᱟ ᱜᱮ ᱞᱟᱹᱭ
ᱟᱹᱞᱤᱧ ᱫᱚ ᱢᱩᱨᱩᱠᱷ ᱦᱟᱲ ᱜᱚᱝᱠᱮ᱾ ᱪᱤᱠᱟᱹᱛᱮᱞᱤᱧ ᱵᱩᱡᱟ ᱱᱤᱭᱟᱹ ᱵᱮᱥ ᱠᱟᱹᱢᱤᱭ ᱫᱟᱞᱤᱧ ᱥᱮ ᱵᱟᱹᱲᱤᱡ ᱠᱟᱹᱢᱤᱭ ᱫᱟᱞᱤᱧ ᱜᱚᱝᱠᱮ᱾
ᱚ᱾
ᱟᱪᱪᱷᱟ ᱜᱚᱝᱠᱮ ᱟᱵᱮᱱ ᱫᱚ
ᱦᱳᱭ᱾
ᱩᱸᱸᱥᱮᱸᱫᱽᱨᱟ ᱠᱚᱵᱮᱱ ᱥᱮᱱ ᱵᱟᱲᱟᱣ ᱟᱠᱟᱱᱟ ᱥᱮ ᱵᱟᱝ ᱜᱚᱝᱠᱮ? ᱟᱵᱮᱱ ᱫᱚᱵᱮᱱ ᱞᱟᱹᱭ ᱠᱮᱫᱟ ᱛᱷᱚ᱾ ᱮᱸᱜ ᱟᱹᱰᱤ ᱵᱮᱱ ᱠᱤᱥᱟᱹᱬ ᱧᱚᱜ ᱜᱮᱭᱟ ᱟᱫᱚ ᱟᱫᱚ ᱜᱚᱝᱠᱮ ᱟᱵᱮᱱ ᱫᱚᱵᱮᱱ ᱥᱮᱸᱫᱽᱨᱟ ᱠᱚᱵᱮᱱ ᱥᱮᱱ ᱵᱟᱲᱟᱣ ᱟᱠᱟᱱᱟ ᱥᱮ ᱵᱟᱝ?
ᱥᱮᱫᱴᱟᱜ ᱫᱚ ᱵᱞᱤᱧ ᱪᱟᱞᱟᱣ ᱠᱟᱱᱟ ᱱᱟᱜ ᱟᱫᱚ
ᱦᱮᱸ ᱜᱚᱝᱠᱮ ᱟᱫᱚ ᱟᱵᱮᱱ ᱫᱚ ᱡᱤᱞ ᱠᱚᱵᱮᱱ ᱦᱟᱛᱟᱣ ᱠᱟᱛᱮᱫ ᱵᱮᱱ ᱡᱚᱢᱟ ᱛᱚ ᱟᱫᱚ ᱪᱮᱫ ᱞᱟᱹᱜᱤᱫ ᱥᱮᱸᱫᱽᱨᱟ ᱵᱮᱱ
ᱦᱳᱭ ᱜᱚᱝᱠᱮ ᱜᱚᱝᱠᱮ ᱚᱱᱠᱟ ᱱᱟ ᱥᱮᱸᱫᱽᱨᱟ ᱠᱚ ᱫᱚ ᱵᱟᱹᱞᱤᱧ ᱪᱟᱞᱟᱣ ᱵᱟᱲᱟ ᱟᱠᱟᱱ ᱜᱮᱭᱟ ᱜᱚᱝᱠᱮ᱾
ᱦᱮᱸ ᱦᱟᱱᱟ ᱜᱚᱝᱠᱮ ᱪᱮᱫ ᱞᱤᱧ ᱞᱟᱹᱭᱟ ᱜᱩᱰᱩ ᱞᱩᱲᱜᱟᱹᱣ ᱡᱟ ᱨᱟᱹᱥᱠᱟᱹ ᱢᱮᱱᱟᱜᱼᱟ ᱵᱟᱝ᱾ ᱢᱤᱫ ᱥᱮᱫ ᱨᱮᱫᱚᱢ ᱞᱩᱲᱜᱟᱹᱣᱟ ᱟᱨ ᱢᱤᱫ ᱥᱮᱫᱚᱢ ᱠᱚᱭᱚᱜᱼᱟ ᱾ ᱠᱟᱜ-ᱟᱨ ᱤᱱᱤᱭᱟᱜ ᱦᱟᱱᱤᱭᱟᱜ ᱦᱟᱱᱤᱭᱟ ᱚᱱᱠᱟ ᱢᱮᱫᱴᱮᱡ ᱢᱟᱱᱮ ᱟᱨ ᱜᱟᱡᱟᱲ ᱠᱚᱨᱮᱜ ᱵᱚᱞᱚ ᱵᱚᱞᱚ ᱛᱮ ᱮᱠᱫᱚᱢ ᱜᱟᱡᱟᱣ-ᱢᱟᱡᱟᱣ ᱨᱮ ᱤᱭᱟᱹ ᱪᱟᱵᱟᱭᱮᱫ ᱛᱟᱦᱮᱱᱟ ᱥᱟᱥᱟᱝ ᱜᱚᱫ ᱠᱟᱱ ᱛᱟᱦᱮᱱᱟ ᱾ ᱟᱹᱰᱤ ᱨᱟᱹᱥᱠᱟᱹ ᱧᱟᱢᱚᱜᱼᱟ ᱜᱚᱢᱠᱮ ᱟᱵᱮᱱ ᱢᱤᱫ ᱫᱷᱟᱣ ᱵᱮᱱ ᱥᱮᱱ ᱜᱚᱝᱠᱮ ᱢᱤᱫ ᱫᱷᱟᱣ ᱵᱮᱱ ᱥᱮᱱ ᱞᱮᱼᱟ ᱟᱨ ᱵᱟᱠᱷᱟᱡ ᱡᱩᱫᱤ ᱵᱟᱵᱮᱱ ᱠᱩᱥᱤᱭᱟᱜᱬᱠᱟᱱᱟ ᱛᱚ ᱛᱚᱠᱷᱚᱱᱟᱜ ᱵᱮᱱ ᱢᱤᱛᱟᱹᱧᱟ ᱨᱟᱹᱥᱠᱟᱹ ᱧᱟᱢᱚᱜᱼᱟ ᱵᱟᱝ ᱜᱚᱢᱠᱮ ᱥᱮᱸᱫᱽᱨᱟ ᱨᱮᱱᱟᱜ ᱥᱮᱸᱫᱽᱨᱟ ᱨᱮᱱᱟᱜ ᱡᱤᱞ ᱡᱚᱢ ᱟᱨ ᱛᱟᱜ ᱱᱟᱜ ᱡᱚᱱ ᱵᱚᱦᱩ
ᱵᱟᱝ ᱜᱚᱝᱠᱮ ᱟᱞᱮ ᱠᱚᱫᱚ ᱚᱱᱠᱟᱠᱟ ᱛᱟᱹᱨᱩᱵᱽ ᱚᱱᱠᱟ
ᱥᱚᱢᱚᱭ ᱫᱚ ᱟᱹᱰᱤ ᱠᱚᱢ ᱠᱚᱢ ᱪᱟᱞᱟᱜ ᱠᱟᱱ ᱫᱚ ᱜᱚᱝᱠᱮ ᱤᱱᱟᱹᱱ ᱠᱷᱚᱱᱟᱜ ᱞᱟᱝ ᱜᱚᱞᱯᱚᱭᱮᱫᱟ ᱱᱤᱛ ᱛᱳᱜ ᱦᱚᱸ ᱪᱷᱚ ᱢᱤᱱᱤᱴ ᱟᱣᱨᱤ ᱛᱟᱵᱟᱭᱨᱚᱲ ᱜᱮ ᱥᱮ ᱫᱚᱢᱮ ᱡᱟᱨ ᱪᱟᱞᱟᱝ ᱱᱚᱰᱮ
ᱦᱩᱸ᱾ ᱟᱨ ᱜᱚᱢᱠᱮ ᱛᱟᱦᱞᱮ ᱮᱱᱛᱮ ᱪᱟᱥᱵᱟᱥ ᱫᱚ ᱛᱱᱟᱹᱜᱺᱜᱤᱧ ᱪᱞᱵᱤᱱ ᱴᱮᱞᱟᱣ ᱨᱟᱠᱟᱵ ᱠᱮᱫᱟ?
ᱪᱟᱥ ᱵᱟᱥ ᱛᱮᱫᱚ ᱜᱚᱢᱠᱮ
ᱱᱚᱜ-ᱚᱭ ᱞᱤᱧ ᱮᱦᱚᱵ ᱟᱠᱟᱫ ᱜᱮᱭᱟ᱾ ᱟᱫᱚ ᱦᱟᱸᱜ ᱫᱟᱜ ᱠᱚ ᱜᱮᱛᱚ ᱵᱟᱸᱭᱮ ᱫᱟᱜ ᱮᱫᱟ᱾
ᱦᱮᱸ ᱾
ᱨᱮᱜᱮ ᱠᱟᱹᱴᱤᱡ ᱥᱚᱢᱚᱥᱥᱟ ᱤᱭᱟᱹᱣ ᱠᱟᱱᱟ ᱜᱟᱪᱷᱤᱴᱟᱜ ᱦᱚᱸ ᱛᱤ ᱠᱚᱦᱚᱸ ᱠᱟᱹᱴᱤᱡ ᱮ ᱤᱭᱟᱹᱣ ᱠᱟᱱᱟ ᱫᱟᱜ ᱵᱟᱝ ᱧᱟᱢ ᱛᱮ ᱠᱟᱹᱴᱤᱡ ᱱᱚᱰᱤ ᱜᱚᱡ ᱜᱚᱡ ᱟᱠᱟᱱᱟ᱾ ᱟᱫᱚ ᱚᱱᱟᱜᱮ ᱦᱟᱸᱜ ᱛᱤᱥᱮ ᱫᱟᱜ ᱮᱫᱟ ᱪᱟᱸᱫᱳ ᱵᱚᱸᱜᱟ ᱴᱷᱮᱱᱤᱧ ᱱᱮᱦᱚᱨᱚᱜ ᱠᱟᱱᱟ᱾ ᱚ ᱫᱚ ᱵᱟᱭ ᱫᱟᱜ ᱞᱮᱠᱷ ᱠᱷᱟᱱ ᱦᱟᱸᱜ ᱫᱚ ᱮᱠᱫᱚᱢ ᱜᱚᱞᱢᱟᱞ ᱩᱛᱟᱹᱨᱚᱜ ᱛᱟᱹᱞᱤᱧᱟ ᱮᱠᱟᱹ ᱛᱞᱤᱧᱟ ᱮᱠᱮ ᱮᱞᱛᱮᱞᱤᱧ ᱨᱮᱸᱜᱮᱡ ᱜᱮᱭᱟ ᱜᱚᱢᱠᱮ᱾ ᱢᱮᱦᱱᱚᱛ ᱠᱟ ᱠᱟᱛᱮᱫ ᱩᱱᱟᱹᱜ ᱞᱤᱧ ᱤᱭᱟᱹᱣ ᱠᱟᱫᱟ ᱜᱟᱹᱪᱷᱤ ᱠᱚᱞᱤᱧ ᱞᱟᱜᱟᱣ ᱠᱟᱫᱟ ᱟᱨᱚ ᱦᱟᱸᱜ ᱡᱩᱫᱤ ᱵᱟᱭ ᱫᱟᱜᱟ ᱦᱟᱸᱜ ᱜᱚᱢᱠᱮ ᱡᱚᱛᱚ ᱰᱟᱢᱟᱵᱳᱞ ᱩᱛᱟᱹᱨᱚᱜ-ᱟ ᱜᱚᱢᱠᱮ᱾
ᱢᱟ ᱠᱟᱹᱴᱤᱡ ᱵᱚᱸᱜᱟ ᱵᱩᱨᱩ ᱴᱷᱮᱡ ᱠᱟᱹᱴᱤᱡ ᱡᱚᱦᱟᱨ ᱵᱟᱲᱟᱜ ᱵᱤᱱ ᱠᱟᱹᱴᱤᱡ ᱡᱩᱫᱤ ᱫᱟᱜ ᱟᱵᱮᱱ ᱠᱷᱟᱱ ᱫᱚᱭ᱾
ᱦᱮᱸ ᱦᱮᱸ ᱜᱚᱝᱠᱮ ᱡᱚᱦᱟᱨ ᱜᱮ ᱞᱟᱜᱟᱣ ᱞᱤᱧᱟ ᱜᱚᱝᱠᱮ ᱵᱟᱠᱷᱟᱱ ᱫᱚ ᱦᱟᱸᱜ ᱟᱹᱞᱤᱧᱟᱜ ᱡᱚᱢ ᱦᱚᱸ ᱵᱟᱝ ᱦᱩᱭᱩᱜ ᱛᱟᱞᱤᱧᱟ ᱥᱮ ᱡᱟᱦᱟᱸ ᱚᱱᱟ ᱠᱚᱭ ᱠᱟᱛᱮ ᱦᱟᱸᱜ ᱡᱚᱢ ᱞᱟᱜᱟᱣ ᱞᱤᱧᱟ ᱜᱚᱢᱠᱮ ᱾ ᱱᱤᱭᱟᱹ ᱡᱩᱫᱤ ᱮ ᱟᱭ ᱡᱩᱜᱽ ᱨᱮᱦᱚᱸ ᱡᱩᱫᱤ ᱜᱢ ᱜᱚᱝᱠᱮ ᱮ ᱟᱭ ᱡᱩᱜᱽ ᱨᱮᱦᱚᱸ ᱡᱩᱫᱤ ᱠᱷᱚᱭ ᱜ ᱦᱮᱸ ᱜᱚᱢᱠᱮ ᱞᱟᱹᱭ ᱢᱮ ᱾
ᱜᱚᱝᱠᱮ ᱡᱩᱫᱤ ᱵᱟᱭ ᱫᱟᱜ ᱵᱟᱲᱟ ᱯᱮᱭᱟ ᱩᱱᱫᱚ ᱠᱷᱟᱹᱭᱜᱤ ᱩᱰᱩᱜᱚᱜ ᱵᱤᱱ ᱩᱱᱫᱚ ᱦᱟᱜ ᱾ ᱟᱞᱮ ᱥᱮᱫ ᱜᱚᱝᱠᱮ ᱦᱤᱡᱩᱜ ᱯᱮ ᱟᱞᱮ ᱥᱮᱫ ᱫᱚ ᱰᱷᱮᱨ ᱰᱷᱮᱨ ᱟᱨ ᱱᱚᱛᱮ ᱫᱚ ᱜᱚᱝᱠᱮ ᱰᱷᱮᱨ ᱰᱷᱮᱨ ᱠᱷᱚᱱᱞᱮ ᱮᱢᱟ ᱠᱚᱣᱟᱞᱮ ᱟᱞᱮ ᱫᱚ ᱾
ᱜᱚᱝᱠᱮ ᱞᱟᱹᱭ ᱫᱟᱞᱤᱧ ᱡᱮ ᱮ ᱟᱭ ᱡᱩᱜᱽ ᱨᱮᱦᱚᱸ ᱡᱩᱫᱤ ᱠᱷᱚᱭ ᱠᱟᱛᱮᱜ ᱡᱚᱢ ᱞᱟᱜᱟᱣᱤᱧᱟᱹ ᱜᱚᱝᱠᱮ ᱾ ᱦᱮᱸ ᱪᱮᱫ ᱞᱤᱧ ᱞᱟᱹᱭᱟ ᱜᱚᱝᱠᱮ ᱞᱟᱹᱭ ᱵᱮᱱ?
ᱜᱚᱝᱠᱮ ᱟᱵᱤᱱ ᱵᱤᱱ ᱞᱟᱹᱭ ᱠᱮᱫᱟ ᱱᱚᱣᱟ ᱠᱟᱛᱷᱟ ᱟᱞᱤᱧ ᱢᱮᱴᱟᱡᱽ ᱠᱟᱛᱷᱟ ᱞᱤᱧ ᱫᱤᱥᱟᱹ ᱠᱮᱫᱟ ᱾
ᱦᱮᱸ ᱦᱮᱸ ᱞᱟᱹᱭ ᱵᱤᱱ ᱾
ᱦᱚᱞᱟ ᱜᱮ ᱢᱤᱫᱴᱟᱝ ᱟᱞᱮ ᱚᱲᱟᱜ ᱨᱮ ᱚᱱᱠᱟ ᱠᱚᱠᱚᱭ ᱦᱚᱲᱮ ᱦᱮᱡ ᱞᱮᱱᱟᱭ ᱜᱚᱝᱠᱮ ᱾ ᱟᱫᱚ ᱚᱱᱟ ᱯᱚᱠᱮᱴ ᱨᱮ ᱮᱠᱮᱵᱟᱨᱮ ᱚᱱᱟ ᱯᱟᱥᱥᱚ ᱴᱟᱠᱟ ᱱᱚᱴ ᱜᱮ ᱛᱟᱦᱮ ᱠᱟᱱ ᱛᱤᱧᱟᱹ ᱾ ᱚᱱᱟ ᱢᱤᱫ ᱞᱟᱠᱷ ᱜᱟᱱ ᱾
ᱦᱮᱸ ᱾
ᱟᱫᱚ ᱜᱚᱢᱠᱮ ᱫᱚ ᱢᱮᱱᱟ ᱢᱤᱫᱴᱟᱜ ᱮᱢᱟᱫᱮᱭᱟ ᱠᱷᱩᱪᱨᱟᱹ ᱠᱚ ᱵᱟᱝ ᱛᱟᱦᱮ ᱠᱟᱱ ᱛᱤᱧᱟᱹ ᱜᱚᱢᱠᱮ ᱾
ᱨᱟᱜᱤ ᱢᱟᱜᱤ ᱛᱮ ᱵᱮᱱ ᱮᱢ ᱟᱦᱳᱭᱟ ᱥᱮ ᱜᱚᱢᱠᱮ ᱾
ᱦᱳᱭ ᱜᱚᱢᱠᱮ ᱦᱳᱭ ᱦᱳᱭ ᱾
ᱟᱹᱰᱤᱵᱟᱱ ᱫᱟᱭᱟᱵᱟᱱ ᱜᱮᱭᱟ ᱜᱚᱢᱠᱮ ᱟᱵᱮᱱ ᱞᱮᱠᱟᱱ ᱟᱵᱮᱱ ᱞᱮᱠᱟᱱ ᱦᱚᱲ ᱫᱚ ᱫᱩᱱᱭᱟᱹ ᱨᱮ ᱦᱟᱡᱟᱨ ᱦᱟᱡᱟᱨ ᱦᱩᱭ ᱦᱚ ᱫᱚᱨᱠᱟᱨ ᱜᱚᱢᱠᱮ᱾ ᱟᱵᱮᱱ ᱞᱮᱠᱟ ᱦᱚᱲ ᱠᱚ ᱛᱟᱦᱮᱸ ᱞᱮᱠᱷᱟᱱ ᱜᱚᱢᱠᱮ ᱯᱨᱛᱤ ᱵᱚᱞᱛᱮ ᱟᱵᱮᱱ ᱞᱮᱠᱟ ᱡᱩᱫᱤ ᱛᱟᱦᱞᱮ ᱱᱤᱭᱹ ᱫᱩᱱᱤᱭᱟᱹ ᱜᱮ ᱟᱵᱟ ᱨᱮᱜᱮᱡ ᱦᱚᱲ ᱠᱚ ᱪᱟᱵᱟ ᱩᱛᱟᱹᱨᱚᱜᱼᱟ ᱵᱟᱠᱷᱟᱱ ᱾
ᱦᱳᱭ ᱜᱚᱢᱠᱮ ᱚᱫᱚ ᱟᱭᱮᱱ ᱡᱟᱦᱟᱸᱭ ᱠᱚᱠᱚ ᱦᱳᱭᱳᱜ ᱟᱹᱞᱤᱧ ᱫᱚᱞᱤᱧ ᱮᱢᱟ ᱠᱚ᱾ ᱚᱱᱟ ᱛᱷᱟᱨ ᱠᱚᱞᱤᱧ ᱤᱝᱜᱤᱯᱷ ᱵᱮᱲᱟ ᱟᱠᱚᱜᱮᱭᱟ ᱚᱱᱠᱟ ᱥᱩᱡᱳᱠ ᱾
ᱜᱚᱢᱠᱮ ᱱᱤᱝᱠᱟᱹ ᱜᱚᱝᱠᱮ ᱟᱵᱮᱱ ᱦᱟᱜ ᱪᱟᱸᱫᱳ ᱵᱚᱸᱜᱟ ᱫᱚ ᱟᱹᱰᱤ ᱟᱹᱰᱤ ᱦᱟᱜ ᱟᱹᱰᱤ ᱦᱟᱜ ᱟ ᱟᱹᱞᱤ ᱦᱟᱜ ᱤᱭᱟᱹᱭ ᱮᱢᱟᱵᱮᱱᱟ ᱦᱟᱜ ᱪᱮᱫ ᱠᱚ ᱞᱟᱹᱭᱟ ᱡᱤᱭᱚᱱ ᱰᱟᱦᱟᱨ ᱡᱟᱦᱟᱸ ᱠᱚ ᱢᱮᱛᱟᱜ ᱠᱟᱱᱟ ᱦᱟᱜ᱾ ᱢᱤᱫᱤᱱ ᱦᱟᱜ ᱵᱤᱱ ᱵᱟᱧᱪᱟᱜᱼᱟ ᱜᱚᱢᱠᱮ ᱪᱟᱸᱫᱚ ᱵᱚᱸᱜᱟᱼᱣᱟᱜ ᱫᱟᱭᱟ ᱫᱩᱞᱟᱹᱲ ᱛᱮ᱾
ᱦᱩᱸ ᱾
ᱟᱵᱮᱱ ᱦᱚᱸ ᱵᱷᱟᱹᱜᱤ ᱵᱮᱱ ᱛᱟᱦᱮᱱ ᱠᱟᱱᱟ ᱥᱟᱶᱛᱮ ᱟᱨᱚ ᱯᱟᱸᱪ ᱪᱷᱚ ᱡᱚᱱ ᱦᱚᱸ ᱵᱷᱟᱜᱤ ᱜᱟᱱ ᱫᱚᱦᱚᱭᱮᱫ ᱠᱚᱣᱟ ᱜᱚᱝᱠᱮ ᱱᱤᱭᱟᱹ ᱠᱷᱚᱱᱟᱜ ᱵᱷᱷᱟᱞᱤ ᱠᱟᱛᱷᱟ ᱫᱚ ᱟᱨ ᱪᱮᱫ ᱜᱚᱝᱠᱮ᱾
ᱜᱚᱢᱠᱮ ᱾ ᱞᱟᱹᱭ ᱞᱮᱠᱷᱟᱱ ᱫᱚ ᱜᱚᱝᱠᱮ ᱮᱱᱮᱡ ᱠᱚᱫᱚᱵᱮᱱ ᱵᱟᱲᱟᱭ ᱜᱮᱭᱟ ᱥᱮ ᱵᱟᱝ ᱜᱚᱝᱠᱮ?
ᱦᱳᱭ ᱜᱚᱢᱠᱮ ᱟᱹᱞᱤᱧ ᱫᱚ ᱚᱱᱟ ᱮᱱᱮᱡ ᱠᱚᱫᱚ ᱞᱤᱧ ᱵᱟᱰᱟᱭ ᱜᱮᱭᱟ ᱚᱱᱟ ᱵᱮᱡᱟᱦᱟᱸ ᱠᱚ ᱢᱮᱛᱟᱜᱼᱟ ᱞᱩᱝᱜᱤ ᱰᱮᱱᱥ᱾
ᱜᱚᱢᱠᱮ ᱵᱤᱪᱮ ᱞᱟᱜᱽᱲᱮ ᱜᱚᱢᱠᱮ᱾ ᱜᱚᱢᱠᱮ ᱠᱟᱛᱮᱫ ᱰᱤᱡᱮ ᱞᱟᱜᱽᱲᱮ ᱮᱱᱮᱡ ᱵᱮᱱ ᱵᱟᱲᱟᱭᱟ ᱜᱚᱝᱠᱮ, ᱱᱤᱭᱟᱹ ᱫᱚ ᱞᱟᱡᱟᱣ ᱨᱮᱱᱟᱜ ᱵᱮᱯᱟᱨ ᱫᱚ ᱵᱟᱝ ᱠᱟᱱᱟ᱾
ᱜᱚᱝᱠᱮ ᱚᱱᱟ ᱟᱞᱤᱧ ᱫᱚ ᱚᱱᱟ ᱟᱹᱛᱳ ᱴᱚᱞᱟ ᱫᱚ ᱵᱟᱹᱞᱤᱧ ᱪᱟᱞᱟᱣ ᱵᱟᱲᱟ ᱟᱠᱟᱱ ᱜᱮᱭᱟ ᱥᱮ ᱜᱚᱝᱠᱮ᱾
ᱚᱜ
ᱟᱫᱚ ᱚᱱᱟ ᱞᱩᱝᱜᱤ ᱮᱱᱮᱪ ᱞᱩᱝᱜᱤ ᱰᱟᱱᱥ ᱟᱡᱚᱢ ᱵᱟᱲᱟ ᱟᱠᱟᱫᱟ ᱞᱩᱝᱜᱤ ᱰᱮᱱᱥ ᱞᱩᱝᱜᱤ ᱰᱮᱱᱥ ᱟᱡᱚᱢ ᱵᱟᱲᱟ ᱚᱱᱟ ᱞᱩᱝᱜᱤ ᱾ ᱚᱱᱟ ᱞᱩᱝᱜᱤ ᱦᱚᱨᱚᱜ ᱠᱟᱛᱮᱫ ᱜᱮ ᱵᱤᱱ ᱫᱟᱲᱟ ᱵᱟᱲᱟᱭᱟ ᱦᱟᱜ ᱞᱩᱝᱜᱤ ᱰᱮᱱᱥ ᱞᱩᱝᱜᱤ ᱰᱮᱱᱥ ᱚᱱᱠᱟ ᱞᱩᱝᱜᱤ ᱚᱴᱟᱜ ᱠᱟᱛᱮ ᱫᱟᱯᱟᱞ ᱛᱟᱵᱤᱱ ᱚᱴᱟᱜ ᱜᱮᱧ ᱫᱟᱯᱞᱟ ᱚᱱᱠᱟ᱾
ᱚ
ᱜᱚᱝᱠᱮ ᱟᱯᱮᱥᱮᱫ ᱪᱚᱫᱠᱟ ᱠᱚ ᱟᱯᱮ ᱥᱮᱫ ᱫᱚ
ᱦᱩᱸ ᱜᱚᱝᱠᱮ ᱟᱞᱥ ᱤ ᱫᱚ ᱟᱞᱮᱥᱮᱫ ᱫᱚ ᱚᱱᱮ ᱛᱚ ᱟᱞᱮ ᱥᱮᱫ ᱫᱚ ᱪᱟᱹᱯᱨᱤ ᱠᱚᱦᱟᱜ ᱫᱚᱢᱮ ᱢᱮᱱᱟᱜ ᱠᱚᱣᱟ ᱟᱞᱮ ᱥᱮᱫ ᱫᱚ᱾ ᱡᱟᱦᱟᱸ ᱨᱮᱜᱮ ᱦᱚᱲ ᱦᱮᱸ ᱡᱟᱦᱟᱸ ᱨᱮᱜᱮ ᱦᱟᱸᱜ ᱚᱞᱜᱮᱥᱴᱟᱨ ᱦᱩᱭᱩᱜᱼᱟ ᱚᱸᱰᱮ ᱜᱮ ᱦᱟᱸᱜ ᱮᱢ ᱧᱟᱢ ᱠᱚᱣᱟ᱾ ᱟᱨ ᱱᱮᱛᱟᱨ ᱫᱚ ᱚᱞᱠᱮᱥᱴᱟᱨ ᱥᱩᱫᱷᱩ ᱫᱚ ᱵᱟᱝ ᱱᱮᱛᱟᱨ ᱫᱚ ᱤᱭᱟᱹ ᱨᱮᱦᱚᱸ ᱵᱟᱝᱠᱚ ᱟᱲᱟᱜ ᱮᱫᱟ ᱚᱱᱟ ᱚᱱᱟ ᱤᱭᱟᱹ ᱠᱚᱨᱮ ᱚᱱᱟ ᱵᱟᱯᱞᱟ ᱚᱲᱟᱜ ᱠᱚᱨᱮ ᱦᱚᱸᱠᱚ ᱦᱤᱡᱩᱜ ᱠᱟᱱᱟ ᱟᱠᱚᱣᱟᱜ ᱚᱱᱟ ᱮᱱᱮᱡ ᱨᱮᱱᱟᱜ ᱤᱭᱟᱹ ᱠᱮᱞᱢᱟ ᱩᱫᱩᱜ᱾
ᱦᱮᱸ ᱦᱮᱸ
ᱪᱮᱫ ᱵᱮᱱ ᱞᱟᱹᱭᱟ ᱜᱚᱝᱠᱮ
ᱜᱚᱝᱠᱮ ᱛᱟᱦᱚᱞᱮ ᱟᱵᱤᱱ ᱫᱚ ᱪᱷᱟᱹᱯᱟᱹᱨᱤ ᱮᱱᱮᱡ ᱵᱤᱱ ᱪᱮᱫ ᱠᱟᱱ ᱜᱮᱭᱟ ᱥᱮ ᱵᱟᱝ?
ᱦᱮᱸ ᱜᱚᱝᱠᱮ ᱟᱹᱞᱤᱧ ᱫᱚ ᱟᱸᱫᱷᱟ ᱪᱷᱟᱹᱯᱲᱤ ᱠᱟᱛᱮᱫ ᱜᱮᱞᱤᱧ ᱛᱟᱸᱦᱮᱱᱟ ᱜᱚᱩᱠᱮ᱾ ᱥᱮᱬᱟ ᱦᱚᱸ ᱵᱟᱹᱞᱤᱧ ᱥᱮᱲᱟ ᱵᱟᱲᱟᱭ ᱮᱫᱟ
ᱪᱮᱫᱠᱟ ᱫᱚ ᱪᱷᱟᱹᱯᱟᱹᱨᱤ ᱵᱤᱱ ᱵᱮᱱᱟᱜᱼᱟ ᱜᱚᱢᱠᱮ᱾
ᱦᱮᱸ ᱚᱱᱟ ᱜᱮᱛᱚ ᱟᱪᱷᱟ ᱤᱪᱪᱷᱟᱹ ᱢᱟ ᱛᱟᱦᱮᱸ ᱠᱟᱱ ᱛᱟᱹᱟᱞᱤᱧ ᱜᱮᱭᱟ ᱫᱚᱢᱮ ᱜᱚᱢᱠᱮ᱾ ᱵᱟᱹᱞᱤᱧ ᱵᱮᱱᱟᱣ ᱫᱟᱲᱮᱭᱟᱫᱟ᱾
ᱜᱚᱝᱠᱮ ᱛᱟᱦᱚᱞᱮ ᱚᱱᱟ ᱵᱷᱩᱜᱩᱜᱤᱱ ᱜᱚᱝᱠᱮ ᱛᱟᱦᱚᱞᱮ ᱵᱷᱩᱜ᱾
ᱵᱷᱩᱡᱟᱹᱜ ᱠᱟᱱ ᱜᱚᱝᱠᱮ ᱦᱟᱛᱟᱣ ᱫᱚᱞᱤᱧ ᱦᱟᱛᱟᱣ ᱞᱮᱫ ᱜᱮᱭᱟ ᱜᱚᱝᱠᱮ ᱠᱤᱱᱛᱩ ᱚᱱᱮ ᱛᱚ ᱮᱱᱴᱟᱜ ᱵᱟᱞᱤᱧ ᱥᱮᱬᱟ ᱫᱟᱲᱮᱭᱟᱫᱟ ᱜᱚᱝᱠᱮ ᱮ ᱚᱱᱟ ᱫᱚ ᱥᱚᱠ ᱨᱮᱜᱮ ᱛᱟᱦᱮᱱ ᱮᱶ ᱛᱟᱹᱞᱤᱧᱟ᱾
ᱟᱵᱤᱱ ᱦᱚᱸ ᱪᱮᱫ ᱤᱧ ᱢᱮᱛᱟᱶᱟᱵᱤᱱᱟ ᱜᱚᱝᱠᱮ ᱚᱱᱟ ᱠᱚᱫᱚ ᱦᱟᱛᱟᱣ ᱛᱚᱵᱮ ᱥᱮ ᱚᱱᱠᱟᱼᱼ
ᱜᱚᱱᱠᱮ ᱦᱟᱛᱟᱣ ᱵᱟᱹᱞᱤᱧ ᱦᱟᱛᱟᱣ ᱞᱮᱫᱟ ᱚᱱᱟ ᱵᱷᱩᱜᱟᱹᱜ ᱚᱱᱟ ᱡᱟᱦᱟᱸ ᱵᱮᱱ ᱞᱟᱹᱭ ᱮᱱᱮᱡ ᱮᱱᱮᱡ ᱨᱮᱜᱮ ᱵᱟᱞᱤᱧ ᱥᱮᱬᱟ ᱨᱟᱠᱟᱵ ᱫᱟᱲᱮᱭᱟᱫᱟ ᱤᱱᱟᱹ ᱨᱮᱜᱮ ᱛᱚᱞᱤᱧ ᱞᱟᱹᱭᱫᱟ ᱟᱫᱷᱟ ᱪᱷᱟᱹᱯᱤ ᱠᱟᱛᱮᱼᱼ